ᱦᱮᱞᱳ, ᱦᱳᱭ ᱜᱚᱢᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱛᱚ ᱪᱮᱫ ᱞᱮᱠᱟ ᱱᱟᱯᱟᱭ ᱵᱟᱲᱟ ᱜᱮᱭᱟ ᱵᱮᱱ?
ᱦᱮᱸ ᱱᱟᱯᱟᱭ ᱵᱟᱲᱟ ᱜᱮ ᱮᱠᱷᱚᱱ ᱫᱚ ᱟᱵᱮᱱ ᱜᱮ ᱪᱮᱫᱠᱟ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ, ᱥᱟᱶᱛᱮ ᱚᱲᱟᱜ ᱨᱮᱱ ᱜᱚᱜᱚ ᱵᱟᱵᱟ ᱛᱟᱠᱚ ᱦᱚᱸ ᱱᱟᱯᱟᱭ ᱵᱟᱲᱟ ᱜᱮᱭᱟ ᱠᱚ ᱾ ᱪᱟᱸᱫᱳ ᱵᱟᱵᱟ ᱟᱜ ᱟᱥᱤᱨ ᱵᱟᱫᱽ ᱛᱮ ᱾ ᱟᱨ ᱱᱚᱝᱠᱟ ᱜᱮ ᱡᱟᱛᱮ ᱡᱮᱢᱚᱱ ᱱᱟᱯᱟᱭ ᱵᱚᱱ ᱛᱟᱦᱮᱱ ᱛᱚ ᱱᱚᱣᱟ ᱜᱮᱵᱚᱱ ᱠᱷᱚᱡᱚᱜᱼᱟ ᱱᱮᱦᱚᱨ ᱡᱚᱦᱟᱨᱟ ᱾
ᱦᱮᱸ ᱦᱮᱸ ᱡᱷᱚᱛᱚ ᱦᱚᱲ ᱜᱮ ᱚᱱᱟ ᱜᱮᱥᱮ ᱵᱚᱱ ᱠᱷᱚᱡᱚᱜ ᱞᱟᱹᱜᱤᱫᱚᱜᱼᱟ ᱾
ᱦᱳᱭ ᱟᱨᱦᱚᱸ ᱪᱮᱫ ᱪᱚ ᱵᱮᱱ ᱢᱮᱱ ᱞᱮᱫ-ᱟ ᱟᱵᱮᱱ ᱾
ᱦᱚ, ᱞᱟᱹᱭ ᱮᱫᱟᱞᱤᱧ ᱚᱱᱛᱮ ᱫᱚ ᱪᱟᱥᱵᱟᱥ ᱫᱚ ᱪᱮᱫᱠᱟ ᱦᱩᱭ ᱟᱠᱟᱱᱟ?
ᱟᱨ ᱱᱚᱛᱮ ᱫᱚ ᱪᱟᱥᱵᱟᱥ ᱫᱚ ᱟᱫᱚ ᱮᱦᱚᱵ ᱠᱟᱱᱟ ᱞᱮ ᱢᱟᱛᱨᱚ ᱟᱫᱚ ᱚᱱᱟ ᱨᱮᱭᱟᱜ ᱤᱭᱟᱹ ᱫᱚ ᱦᱟᱸᱜ ᱟᱹᱣᱨᱤ ᱞᱮ ᱧᱮᱞ ᱧᱟᱢᱟ ᱮᱦᱚᱵ ᱵᱟᱲᱟ ᱞᱮᱠᱷᱟᱡ ᱦᱚᱭ ᱛᱚ ᱱᱤᱛ ᱟᱜ ᱜᱟᱪᱷᱤ ᱠᱚ ᱞᱮ ᱛᱩᱫ ᱵᱟᱲᱟᱭ ᱮᱫᱟ ᱦᱮᱥᱮ ᱾ ᱱᱤᱭᱟᱹ ᱟᱫᱚᱞᱮ ᱛᱩᱫ ᱵᱟᱲᱟ ᱠᱟᱛᱮ ᱞᱮ ᱨᱚᱦᱚᱭ ᱵᱟᱲᱟ ᱠᱮᱫᱟ ᱾ ᱛᱚ ᱫᱟᱜ ᱦᱚᱸ ᱢᱟᱱᱮ ᱠᱤᱪᱷᱩ ᱠᱤᱪᱷᱩ ᱡᱟᱭᱜᱟ ᱨᱮ ᱢᱮᱱᱟᱜᱼᱟ ᱾ ᱟᱨ ᱠᱤᱪᱷᱩ ᱠᱤᱪᱷᱩ ᱡᱟᱭᱜᱟ ᱛᱮᱫᱚ ᱢᱟᱱᱮ ᱟᱸᱡᱮᱫ ᱵᱟᱲᱟ ᱟᱠᱟᱱᱟ ᱦᱟᱸᱜ ᱥᱤᱛᱩᱝ ᱦᱮᱡ ᱟᱠᱟᱱ ᱠᱷᱟᱹᱛᱤᱨ ᱛᱮ ᱾
ᱚ, ᱢᱟᱱᱮ ᱮᱠᱷᱚᱱ ᱫᱚ ᱵᱟᱝ ᱮ ᱫᱟᱜ ᱟᱠᱟᱫᱟ ᱥᱮ ᱾
ᱮᱠᱷᱚᱱ ᱫᱚ ᱵᱟᱭ ᱫᱟᱜ ᱟᱠᱟᱫᱟ ᱛᱤᱦᱤᱧ ᱦᱚᱸ ᱡᱩᱫ ᱫᱚᱢᱮ ᱫᱟᱜ ᱞᱮᱫᱟ ᱛᱚᱵᱮ ᱚᱱᱮ ᱠᱚ ᱢᱮᱱᱟ ᱠᱟᱹᱢᱤ ᱨᱮᱭᱟᱜ ᱫᱟᱜ ᱫᱚ ᱵᱟᱝ ᱛᱟᱦᱮᱸ ᱠᱟᱱᱟ ᱚᱱᱟ ᱫᱚ ᱾ ᱚᱛ ᱦᱚᱸ ᱢᱚᱡᱽ ᱛᱮ ᱵᱟᱝ ᱞᱚᱦᱚᱫ ᱵᱟᱲᱟ ᱞᱮᱱᱟ ᱾
ᱚ, ᱛᱟᱦᱞᱮ ᱚᱲᱟᱜ ᱠᱚᱨᱮ ᱫᱚ ᱮᱠᱷᱚᱱ ᱫᱚ ᱪᱮᱫ ᱪᱤᱠᱟ ᱵᱟᱲᱟ ᱦᱩᱭᱩᱜ ᱠᱟᱱ ᱛᱮ?
ᱚᱲᱟᱜ ᱠᱚᱨᱮ ᱫᱚ ᱚᱱᱮ ᱠᱚ ᱢᱮᱱᱟ ᱫᱤᱱ ᱨᱮᱭᱟᱜ ᱢᱟ ᱫᱤᱱ ᱨᱮᱢᱟ ᱚᱱᱟ ᱠᱷᱮᱛ ᱠᱚᱨᱮᱱᱟᱜ ᱜᱮ ᱠᱟᱹᱢᱤ ᱛᱟᱦᱮᱸ ᱠᱟᱱᱟ ᱾ ᱟᱨ ᱠᱩᱱᱰᱷᱮ‌ ᱟᱲᱤ ᱠᱩ ᱾ ᱮᱻ ᱜᱟᱹᱪᱷᱤ ᱠᱚ ᱮᱛᱮᱫ ᱦᱟᱱᱛᱮ ᱱᱟᱛᱮ ᱵᱟᱲᱟ ᱠᱟᱜ ᱥᱮ ᱟᱠᱚᱣᱟᱜ ᱡᱟᱭᱜᱟ ᱨᱮ ᱡᱟᱹᱨᱩᱲᱟ ᱾ ᱛᱚ ᱠᱟᱹᱢᱤ ᱵᱟᱲᱟ ᱵᱷᱟᱜᱟᱣ ᱠᱟᱛᱮ ᱚᱲᱟᱜ ᱥᱮᱫ ᱜᱮᱞᱤᱧ ᱦᱮᱡ ᱠᱟᱱᱟ ᱦᱟᱸᱜ᱾ ᱛᱚ ᱚᱲᱟᱜ ᱨᱮᱜᱮ ᱢᱮᱱᱟᱜ ᱞᱤᱧᱟᱹ ᱱᱤᱛᱚᱜ ᱫᱚ ᱚᱱᱮ ᱠᱚ ᱢᱮᱱᱟ ᱚᱲᱟᱜ ᱨᱮᱱᱟᱜ ᱢᱤᱫᱵᱟᱨ ᱪᱮᱫ ᱠᱚᱪᱚᱝ ᱚᱱᱠᱟ ᱧᱮᱞ ᱡᱩᱛ ᱡᱟᱹᱨᱩᱲ ᱠᱟᱱᱟ᱾
ᱟᱪᱪᱷᱟ᱾
ᱟᱵᱮᱱ ᱜᱮ ᱱᱤᱛᱚᱜ ᱪᱮᱫ ᱵᱮᱱ ᱪᱮᱠᱟᱭᱫᱟ?
ᱟᱹᱞᱤᱧ ᱦᱚᱸ ᱪᱮᱫ ᱜᱮ ᱵᱟᱝ ᱱᱚᱛᱮ ᱦᱚᱸ ᱫᱟᱜ ᱠᱮᱫᱟᱭ ᱠᱤᱪᱷᱩ ᱠᱷᱚᱱ ᱟᱜᱮ ᱟᱫᱚ ᱛᱟᱦᱚᱞᱮ ᱱᱚᱜᱼᱚᱭ ᱱᱤᱛᱚᱜ ᱫᱚ, ᱢᱟᱴᱷ ᱥᱮᱫ ᱜᱮ ᱦᱮᱡ ᱦᱩᱭ ᱠᱟᱱᱟ᱾
ᱟᱪᱪᱷᱟ,
ᱚᱱᱛᱮ ᱫᱚ ᱛᱟᱦᱚᱞᱮ ᱵᱚᱞ ᱠᱚᱫᱚ ᱯᱮ ᱠᱷᱮᱞᱳᱱ ᱛᱟᱦᱮᱸᱱ ᱜᱮᱭᱟ ᱥᱮ ᱵᱟᱝ?
ᱦᱳᱭ ᱟᱞᱮ ᱫᱚ ᱯᱷᱩᱴᱵᱚᱞ ᱞᱮ ᱠᱷᱮᱞᱟ ᱵᱟᱲᱟᱭᱟ ᱟ, ᱟᱨ ᱱᱚᱛᱮ ᱫᱚ ᱦᱟᱸᱜ ᱢᱟᱱᱮ ᱟᱹᱰᱤ ᱡᱟᱹᱥᱛᱤ ᱜᱮᱞᱮ ᱠᱷᱮᱞᱟᱭᱟ ᱢᱟᱱᱮ ᱪᱮᱫ ᱠᱚ ᱢᱮᱱᱟ? ᱯᱷᱩᱴᱵᱚᱞ ᱨᱮᱱ ᱢᱟᱱᱮ, ᱤᱭᱟᱹ ᱢᱮᱱᱟᱜ ᱠᱚᱣᱟ ᱟᱨᱠᱤ? ᱢᱟᱱᱮ ᱯᱷᱩᱴᱵᱚᱞ ᱨᱮᱱ ᱚᱱᱮ ᱠᱚ ᱢᱮᱱᱟ ᱵᱟᱝ, ᱯᱷᱩᱴᱵᱚᱞ ᱠᱚ ᱧᱮᱞ ᱞᱮᱠᱷᱟᱡ, ᱥᱮ ᱠᱷᱮᱞᱟ ᱦᱩᱭ ᱞᱮᱱ ᱠᱷᱟᱡ ᱜᱮ ᱢᱟᱱᱮ ᱩᱰᱩᱜ ᱪᱩᱴᱩᱜ ᱟᱠᱚ ᱚᱱᱮ ᱚᱱᱠᱟ᱾ ᱥᱤᱥᱴᱮᱢ ᱢᱮᱱᱟᱜ, ᱢᱮᱱᱟᱜ ᱠᱚ ᱛᱟᱞᱮᱭᱟ ᱦᱟᱸᱜ ᱛᱚ ᱟᱹᱰᱤ ᱜᱟᱱ ᱜᱮᱞᱮ ᱠᱷᱮᱞᱟᱭᱟ᱾ ᱟᱨ ᱮᱴᱟᱜ ᱡᱟᱦᱟᱸᱱᱟᱜ ᱫᱚ ᱵᱟᱞᱮ ᱠᱷᱮᱞᱟ ᱵᱟᱲᱟᱭᱟ, ᱛᱚ ᱯᱷᱩᱴᱵᱚᱞ ᱜᱮ ᱦᱟᱸᱜ ᱞᱮ ᱠᱷᱮᱞᱟᱭᱟ᱾ ᱛᱚᱵᱮ ᱟᱯᱮ ᱜᱮ ᱦᱟᱸᱜ ᱠᱨᱤᱠᱮᱴ ᱠᱚᱯᱮ ᱠᱷᱮᱞᱟᱭ ᱜᱮᱭᱟ ᱥᱮ ᱵᱟᱯᱮ ᱠᱷᱮᱞᱟᱭᱟ?
ᱟᱞᱮ ᱦᱚᱸ ᱱᱚᱛᱮ ᱫᱚ ᱠᱨᱤᱠᱮᱴ ᱠᱚᱫᱚ ᱵᱟᱝ ᱚᱱᱠᱟ ᱯᱷᱩᱴᱵᱚᱞ ᱜᱮ ᱱᱚᱛᱮ ᱦᱚᱸ ᱡᱟᱹᱥᱛᱤ ᱜᱮᱠᱚ ᱠᱷᱮᱞᱳᱱ ᱛᱟᱦᱮᱸᱱᱟ ᱚᱱᱟ ᱠᱚᱜᱮ᱾ ᱚᱱᱟ ᱜᱮ ᱟᱞᱮ ᱦᱚᱸ ᱢᱟᱱᱮᱠ, ᱠᱨᱤᱠᱮᱴ ᱠᱷᱮᱞ ᱨᱮᱫᱚ ᱚᱱᱠᱟ ᱤᱱᱴᱟᱨᱮᱥᱴ ᱫᱚ ᱵᱟᱹᱱᱩᱜ, ᱠᱟᱫᱟ ᱟᱣᱩᱴᱰᱳᱨ ᱜᱮᱢ ᱫᱚ,
ᱴᱷᱤᱠ ᱴᱷᱤᱠ ᱟᱞᱮ ᱦᱚᱸ ᱱᱚᱝᱠᱟ ᱚᱱᱮᱠ ᱢᱮᱱᱟ, ᱟᱞᱮ ᱚᱱᱟ ᱡᱟᱭᱜᱟ ᱨᱮᱢᱟ ᱮᱱᱛᱮᱫ ᱡᱚᱛᱚ ᱦᱚᱲᱠᱚ ᱵᱟᱰᱟᱭᱟ ᱡᱮ, ᱚᱱᱟ ᱫᱚ ᱯᱷᱩᱴᱵᱚᱞ ᱨᱮ ᱢᱤᱫᱴᱮᱡ ᱜᱷᱟᱴᱤ ᱠᱟᱱᱟ ᱾ ᱯᱷᱩᱴᱵᱚᱞ ᱜᱷᱟᱴᱤ, ᱴᱤ, ᱡᱟᱦᱟᱸᱭ ᱡᱩᱫᱤ ᱠᱚ, ᱡᱟᱦᱟᱸ ᱡᱩᱫᱤ ᱵᱮᱱ ᱠᱩᱞᱤ ᱠᱚᱣᱟ ᱦᱚᱭ, ᱯᱷᱩᱴᱵᱚᱞ ᱜᱷᱟᱴᱤ ᱫᱚ ᱚᱠᱟᱨᱮ ᱠᱟᱱᱟ ᱛᱚ ᱟᱹᱞᱤᱧᱟᱜ ᱡᱟᱭᱜᱟ ᱠᱚ ᱞᱟᱹᱭ ᱵᱤᱱᱟ᱾ ᱛᱚ ᱡᱟᱭᱦᱳᱠ ᱛᱚ ᱩᱱᱟᱹᱜ ᱡᱟᱥᱛᱤ ᱜᱟᱱᱞᱮ ᱠᱷᱮᱞᱟ ᱯᱷᱩᱴᱵᱚᱞ᱾
ᱟᱞᱮ ᱦᱚᱸ ᱚᱱᱠᱟ ᱜᱮ ᱱᱚᱛᱮ ᱫᱚ᱾
ᱛᱚᱵᱮ,
ᱜᱮ ᱱᱟᱯᱟᱭ ᱵᱟᱲᱟ ᱜᱮ ᱢᱮᱱᱟᱜ ᱠᱟᱫ ᱢᱮᱭᱟ ᱛᱚ᱾
ᱦᱮᱸ,
ᱞᱟᱹᱭ ᱫᱟᱞᱤᱧ ᱱᱟᱯᱟᱭ ᱵᱟᱲᱟ ᱜᱮ ᱢᱮᱱᱟᱜ ᱠᱟᱫ ᱜᱮᱭᱟ ᱛᱚ᱾
ᱟᱪᱪᱷᱟ ᱢᱮᱱᱮᱫ ᱠᱟᱱ ᱛᱟᱦᱚᱞᱮ ᱢᱮᱱᱤᱧ, ᱟᱯᱮ ᱥᱮᱫ ᱜᱮ ᱦᱟᱸᱜ ᱜᱟᱹᱪᱷᱤ ᱠᱚ ᱟᱯᱷᱚᱨ ᱵᱟᱲᱟ ᱦᱩᱭ ᱠᱟᱱᱟ ᱥᱮ ᱵᱟᱝ ᱦᱩᱭ ᱠᱟᱱᱟ ᱥᱮ? ᱨᱚᱦᱚᱭ ᱠᱚ ᱟᱨᱟᱢᱵᱷᱚ ᱠᱮᱫᱟ ᱥᱮ ᱵᱟᱝ ᱥᱮ ᱫᱟᱜ ᱠᱚ ᱪᱟᱹᱲ ᱠᱚ ᱪᱮᱫ ᱞᱮᱠᱟ ᱦᱟᱸᱜ?
ᱟᱹᱣᱨᱤ ᱛᱚ ᱱᱚᱛᱮ ᱦᱚᱸ᱾ ᱱᱚᱜᱼᱚᱭ ᱦᱚᱞᱟ ᱢᱟᱫᱷᱮᱨ ᱠᱷᱚᱱᱟᱜ ᱟᱨ ᱛᱟᱦᱚᱞᱮ, ᱚᱱᱠᱟ ᱫᱟᱜ ᱠᱚ ᱟᱹᱨᱤᱭᱟ ᱚᱱᱟ ᱟᱯᱷᱚᱨ ᱛᱚ ᱛᱚᱞᱟ ᱫᱚ ᱮᱨ ᱠᱟᱫᱟ ᱠᱚ ᱛᱟᱵᱚᱞᱮ ᱟᱹᱣᱨᱤ ᱠᱚ ᱤᱭᱟᱹᱭᱟ ᱦᱩᱲ ᱦᱩᱲᱩ ᱠᱚᱫᱚ ᱟᱹᱣᱨᱤ ᱠᱚ ᱨᱚᱦᱚᱭᱟ᱾
ᱦᱳᱭ᱾ ᱴᱷᱤᱠ ᱴᱷᱤᱠ, ᱛᱚᱵᱮ ᱜᱚᱢᱠᱮ ᱟᱯᱮ? ᱡᱮᱞᱮᱠᱟ ᱵᱮᱱ ᱢᱮᱱ ᱠᱮᱭᱟ ᱟᱞᱮᱭᱟᱜ ᱢᱟ ᱟᱞᱮ ᱢᱟ ᱦᱟᱸᱜ,
ᱦᱮ ᱥᱮ,
ᱦᱳᱭ ᱜᱚᱝᱠᱮ ᱟᱞᱮ ᱫᱚᱞᱮ ᱟᱨᱟᱢᱵᱷᱚ ᱵᱟᱲᱟ ᱠᱮᱫᱟ, ᱟᱨᱟᱢᱵᱷᱚ ᱵᱟᱲᱟ ᱠᱮᱫᱟᱞᱮ ᱟᱨ ᱡᱟᱜᱟ ᱡᱟᱜᱟ ᱛᱮᱫᱚ ᱠᱚ, ᱯᱩᱨᱟᱹᱣ ᱫᱟ ᱦᱟᱸᱜ᱾ ᱨᱚᱦᱚᱭ ᱯᱩᱨᱟᱹᱣ, ᱯᱩᱨᱟᱹᱣ ᱵᱟᱲᱟ ᱠᱮᱫᱟ ᱠᱚ, ᱚᱠᱚᱭ ᱠᱚ ᱪᱚᱝ ᱦᱚᱭ ᱛᱚ, ᱠᱚᱢ ᱢᱟᱪᱷᱟ ᱧᱚᱜ ᱜᱮᱭᱟ ᱾ ᱞᱟᱦᱟ ᱠᱷᱚᱡ, ᱦᱮᱡ ᱠᱟᱱ ᱛᱟᱦᱮᱱᱟ ᱾ ᱢᱮᱱᱫᱟ ᱟᱞᱮ ᱢᱟ, ᱟᱼ ᱠᱮᱱᱮᱞ ᱥᱮᱜ
ᱟᱫᱚ, ᱞᱟᱹᱭ ᱟᱞᱤᱧ ᱡᱟᱦᱟᱸ ᱥᱮᱫ ᱚᱻ ᱾
ᱦᱩᱸᱻ ᱾
ᱛᱚ, ᱞᱟᱹᱭ ᱮᱫᱟᱹᱞᱤᱧ ᱪᱮᱫ, ᱞᱟᱹᱭ ᱮᱫᱟᱞᱤᱧ ᱚᱱᱛᱮ ᱫᱚ, ᱵᱟᱨᱚ ᱢᱟᱥ ᱜᱮ, ᱱᱚᱝᱠᱟ ᱮᱢᱱᱤ, ᱱᱚᱝᱠᱟ ᱤᱭᱟᱹ ᱜᱮ, ᱪᱷᱚ ᱢᱟᱥ ᱾ ᱪᱟᱥ ᱵᱟᱲᱟ, ᱛᱟᱦᱮᱱ ᱜᱮᱭᱟ ᱯᱮ?
ᱦᱳᱭ! ᱪᱟᱥ, ᱪᱟᱥ ᱫᱚ, ‌ ᱚᱱᱮ ᱢᱮᱱᱟᱜ ᱦᱩᱲᱩ ᱫᱚ, ᱚᱱᱮᱠ ᱢᱮᱱᱟᱜᱼᱟ ᱾ ᱢᱤᱫ ᱥᱤᱡᱮᱱ ᱜᱮ ᱦᱟᱸᱜ, ᱞᱮ ᱨᱚᱦᱚᱭᱟ, ᱟᱨ ᱮᱢᱟᱱ ᱛᱮᱭᱟᱜ ᱠᱚᱫᱚ, ᱢᱤᱫ ᱵᱟᱨ ᱪᱟᱥ, ᱵᱟᱨᱚ ᱢᱟᱥ ᱢᱟ ᱛᱮ, ᱦᱩᱭᱩᱜ ᱜᱮᱭᱟ ᱾ ᱛᱚᱵᱮ ᱟᱞᱟᱜᱽ, ᱟᱞᱟᱜᱽ ᱢᱟᱱᱮ ᱯᱷᱚᱥᱚᱜ ᱜᱮᱭᱟ ᱾ ᱪᱟᱥ ᱜᱮ ᱦᱟᱸᱜ ᱦᱩᱭᱩᱜ ᱛᱟᱵᱚᱱᱟ ᱾ ᱥᱮ ᱦᱩᱭᱩᱜ ᱛᱟᱞᱮᱭᱟ ᱾ ᱛᱚ ᱥᱤᱡᱤᱱ ᱨᱮᱭᱟᱜ ᱾ ᱟᱨ ᱥᱤᱡᱤᱱ ᱚᱱᱩᱡᱟᱭᱤ ᱜᱮ ᱪᱟᱥ, ᱪᱮᱫ ᱞᱮᱠᱟ ᱵᱮᱱ, ᱢᱮᱱ ᱠᱮᱭᱟ? ᱵᱚᱨᱛᱚᱢᱟᱱ ᱢᱟ ᱛᱚ, ᱦᱩᱲᱩ ᱥᱤᱡᱮᱱ ᱠᱟᱱᱟ ᱛᱚ, ᱦᱩᱲᱩ ᱨᱮᱭᱟᱜ ᱜᱮ ᱦᱟᱸᱜ, ᱛᱟᱦᱮᱱ ᱠᱟᱱᱟ ᱾ ᱟᱨ ᱦᱩᱲᱩ ᱯᱟᱨᱚᱢ ᱵᱟᱲᱟ ᱠᱟᱛᱮᱫ ᱦᱟᱸᱜ, ᱟᱵᱚ ᱚᱠᱟᱴᱟᱜ, ᱛᱩᱲᱤ, ᱛᱤᱞᱢᱤᱧ ᱠᱚ ᱦᱤᱡᱩᱜᱼᱟ ᱾ ᱚᱱᱟ ᱠᱚ ᱦᱟᱸᱜ ᱾ ᱛᱚ, ᱚᱱᱟ ᱯᱟᱨᱚᱢ ᱵᱟᱲᱟ ᱠᱟᱛᱮ, ᱟᱨᱚ ᱢᱤᱫ ᱵᱟᱨ ᱪᱮᱫ ᱠᱚᱪᱚᱝ ᱦᱟᱸᱜ, ᱢᱮᱱᱟᱜ ᱛᱟᱵᱚᱱᱟ ᱚᱱᱟ ᱠᱚ ᱾ ᱵᱚᱪᱷᱚᱨ ᱨᱮ ᱯᱮ ᱫᱷᱟᱣ, ᱯᱮ ᱨᱚᱠᱚᱢ, ᱪᱟᱥ ᱦᱩᱭᱩᱜ-ᱟ ᱛᱚ ᱾ ᱚᱱᱟ ᱫᱷᱟᱨᱟ ᱜᱮ ᱦᱟᱸᱜ, ᱢᱟᱱᱮ ᱪᱟᱥ ᱵᱟᱲᱟ ᱮᱫᱟ ᱾ ᱛᱚᱵᱮ, ᱟᱯᱮ ᱫᱚ ᱪᱮᱫ ᱞᱮᱠᱟ? ᱢᱟᱱᱮ, ᱩᱸ-ᱜ-ᱦᱩᱸ-ᱨ ᱢᱮᱱ ᱮᱫᱠᱟᱱᱟᱞᱤᱧ, ᱵᱟᱨᱚ ᱢᱟᱥ ᱜᱮ ᱥᱮ? ᱪᱷᱚᱭ ᱢᱟᱥ ᱯᱮ, ᱪᱟᱥ ᱵᱟᱲᱟᱭᱟ? ᱡᱟᱦᱟᱸᱱᱟᱜ ᱜᱮ? ᱦᱟᱞᱳ ᱾
ᱦᱮᱸᱻ, ᱞᱟᱹᱭ ᱮᱫᱟᱹᱞᱤᱧ ᱯᱟᱹᱦᱤᱞ ᱠᱷᱚᱱᱟᱜ ᱜᱮ, ᱞᱟ ᱞᱟᱹᱴᱩ ᱜᱮ, ᱞᱟᱹᱴᱩ ᱪᱟᱹᱥᱤ ᱠᱟᱱᱟᱯᱮ, ᱥᱮ? ᱱᱚᱝᱠᱟ ᱱᱮᱛᱟᱨ ᱠᱷᱚᱱᱟᱜ ᱜᱮᱯᱮ, ᱞᱟᱹᱴᱩ ᱟᱠᱟᱱᱟ?
ᱟᱞᱮ ᱫᱚ, ᱯᱟᱹᱦᱤᱞ ᱠᱷᱳᱱ ᱜᱮᱠᱚ, ᱪᱟᱥ ᱟᱹᱜᱩ ᱵᱟᱲᱟᱭᱮᱫ ᱠᱟᱱ ᱛᱟᱦᱮᱸᱱ, ᱛᱟᱞᱮ ᱠᱷᱟᱱ ᱾ ᱯᱟᱹᱦᱤᱞ ᱢᱟ, ᱟᱹᱰᱤ ᱫᱚᱢᱮ ᱜᱮ ᱠᱚ, ᱪᱟᱥᱮᱫ ᱠᱟᱱ ᱛᱟᱦᱮᱸᱱ, ᱱᱮᱛᱟᱨ ᱠᱚᱢᱟᱣ, ᱟᱠᱟᱱ ᱜᱮᱭᱟ ᱦᱟᱸᱜ ᱾ ᱢᱟ, ᱱᱟᱜ, ᱯᱟᱹᱦᱤᱞ ᱪᱮᱫ ᱞᱮᱠᱟ, ᱞᱤᱧ ᱧᱮᱞ ᱵᱟᱲᱟ, ᱠᱮᱫ ᱠᱤᱱᱟ ᱾ ᱡᱮ, ᱦᱟᱱᱟ ᱱᱚᱣᱟ, ᱟᱭᱢᱟ ᱜᱤ ᱟᱭᱢᱟ ᱫᱷᱟᱨᱟ, ᱟᱭᱢᱟ ᱨᱚᱠ ᱵᱚᱥᱛᱩ, ᱠᱚ ᱦᱚᱸᱠᱚ ᱪᱟᱥ, ᱵᱟᱲᱟᱭ ᱠᱟᱱ, ᱛᱟᱦᱮᱱᱟ ᱾ ᱱᱮᱛᱟᱨ ᱚᱱᱟ ᱠᱚ ᱵᱚᱥᱛᱩ ᱢᱟᱱᱮ, ᱵᱟᱝ ᱜᱮ ᱧᱮᱞ ᱧᱟᱢᱚᱜ ᱠᱟᱱᱟ ᱾ ᱪᱮᱫ ᱞᱮᱠᱟ ᱵᱮᱱ ᱢᱮᱱᱟ? ᱰᱤᱢᱥᱤᱭᱟᱹ, ᱰᱤᱢᱥᱤ ᱢᱤᱫᱴᱮᱱ ᱟ ᱟᱹᱰᱤ, ᱠᱷᱟᱛᱨᱟ ᱵᱚᱥᱛᱩ ᱠᱟᱱᱟ ᱾ ᱚᱱᱟ ᱫᱚ ᱦᱚᱞᱚᱜ-ᱦᱚᱞᱚᱝ ᱠᱚ ᱵᱮᱱᱟᱣᱟ, ᱟᱨ ᱡᱚᱢᱟ ᱾ ᱟᱨ ᱢᱤᱫᱴᱮᱡ ᱤᱭᱟᱹ ᱦᱮᱸᱻ, ᱢᱮᱱᱟᱜ ᱜᱤᱭᱟᱹ ᱥᱩᱨᱜᱩᱡᱟ ᱾ ᱛᱚ, ᱱᱚᱣᱟ ᱵᱩᱚᱥᱛᱩ ᱟᱫ ᱟᱠᱟᱱᱟ ᱾ ᱵᱟᱝ ᱧᱮᱞᱚᱜ ᱠᱟᱱᱟ ᱾ ᱱᱮᱛᱟᱨ, ᱵᱟᱠᱚ ᱪᱟᱥᱚᱜ ᱠᱟᱱᱟ ᱾ ᱟᱨ ᱚᱝᱠᱟ ᱜᱮ, ᱩᱸᱜ-ᱨᱨᱨ ᱢᱤᱫᱵᱟᱨ ᱵᱟᱠᱚ ᱪᱟᱥᱚᱜ ᱠᱟᱱᱟ ᱾ ᱢᱟᱱᱮ ᱟᱫ ᱪᱟᱞᱟᱣ ᱟᱠᱟᱱᱟ ᱾ ᱛᱚ, ᱚᱱᱟ ᱦᱤᱥᱟᱹᱵ ᱛᱮᱞᱤᱧ, ᱢᱮᱱᱟ ᱾ ᱡᱮ, ᱯᱟᱹᱦᱤᱞ ᱫᱚ ᱟᱹᱰᱤ ᱜᱟᱱ, ᱜᱮᱠᱚ ᱪᱟᱥᱚᱜ ᱠᱟᱱ ᱛᱟᱦᱮᱸᱱᱟ ᱾
ᱟᱞᱮ ᱠᱚᱦᱚ, ᱸ ᱱᱚᱛᱮ ᱫᱚ, ᱟᱞᱮ ᱠᱚᱦᱚᱸ, ᱞᱟᱹᱴᱩ ᱪᱟᱹᱥᱤ, ᱠᱟᱱ ᱜᱮᱭᱟ ᱞᱮ ᱾
ᱦᱳᱭ, ᱛᱚᱵᱮ, ᱞᱟᱹᱭ ᱛᱟᱞᱟᱝ ᱢᱮ, ᱪᱮᱫ ᱠᱚᱯᱮ ᱪᱟᱥ ᱵᱟᱲᱟᱭᱟ ᱦᱟᱸᱜ?
ᱪᱟᱥ ᱫᱚ, ᱦᱚᱸᱜᱼᱚᱭ ᱛᱚ, ᱠᱚᱴᱟ ᱫᱤᱱᱟᱜ ᱜᱮ, ᱛᱚᱞᱟ ᱮᱨ ᱦᱩᱭ ᱟᱠᱟᱱᱟ ᱾ ᱟᱫᱚ ᱛᱟᱦᱚᱞᱮ ᱦᱚᱸᱜᱼᱚᱭ ᱦᱚᱞᱟ ᱠᱷᱚᱱ ᱫᱟᱜᱼᱮ ᱟᱨᱚᱢᱵᱷᱚ ᱟᱠᱟᱫᱟ ᱾ ᱦᱮᱸ! ᱟᱨ ᱪᱮᱫ ᱠᱚ ᱞᱟᱹᱭᱟ ᱢᱟᱱᱮ ᱱᱚᱜᱼᱚᱭ, ᱟᱫᱚ ᱟᱨ ᱠᱚᱴᱟ ᱫᱤᱱ ᱠᱷᱚᱱ ᱜᱮ, ᱫᱷᱩᱨᱟᱹᱜ ᱞᱟᱜᱟᱜᱼᱟ ᱾ ᱟᱫᱚ ᱦᱩᱲᱩ ᱨᱚᱦᱚᱭ ᱠᱚ ᱾
ᱟᱪᱪᱷᱟ ᱟᱪᱪᱷᱟ, ᱛᱚ ᱠᱷᱮᱛ ᱠᱚᱨᱮ ᱫᱚ ᱫᱟᱜ ᱢᱮᱱᱟᱜ ᱟᱥᱮ ᱵᱟᱹᱱᱩᱜᱼᱟ?
ᱦᱮᱸ ᱦᱚᱸᱜᱼᱚᱭ ᱦᱚᱞᱟ ᱠᱷᱚᱱᱟᱜ ᱫᱟᱜ ᱫᱟ ᱛᱚ, ᱟᱫᱚ ᱦᱚᱸᱜ ᱚᱝᱠᱟ ᱛᱚᱸᱢᱵᱟᱣ ᱠᱟᱱᱟ ᱦᱟᱞᱠ ᱦᱟᱞᱠᱟ ᱦᱟᱞᱠᱟ ᱟᱫᱚ ᱱᱚᱜᱼᱚᱭ ᱞᱟᱹᱭ ᱫᱟᱠᱚ ᱡᱮ ᱚᱲᱟᱜ ᱦᱚᱲ ᱠᱚ ᱞᱟᱹᱭ ᱫᱟ ᱡᱮ ᱟᱫᱚ ᱫᱷᱩᱨᱟᱹᱜ ᱟᱵᱚᱱ, ᱠᱚᱴᱟ ᱫᱤᱱ ᱯᱚᱨ ᱠᱷᱟᱱᱜᱮ ᱦᱩᱲᱩ ᱠᱚ ᱨᱚᱦᱚᱭ ᱦᱩᱭᱩᱜᱼᱟ᱾
ᱦᱮᱸ ᱵᱷᱩᱨᱟᱹᱜ ᱡᱚᱱᱟ ᱠᱮᱫᱟ ᱠᱚ ᱟᱨ ᱵᱟᱝ ᱠᱷᱟᱱ ᱚᱱᱮ ᱠᱚ ᱢᱮᱱᱟ ᱥᱤᱡᱤᱱ ᱦᱚᱸ ᱥᱟᱨᱫᱤ ᱥᱤᱡᱤᱱ ᱜᱮ ᱠᱟᱱᱟ ᱟᱨ ᱱᱚᱣᱟ ᱥᱤᱡᱤᱱ ᱨᱮ ᱡᱩᱫᱤ ᱵᱟᱵᱚᱱ ᱨᱚᱦᱚᱭᱟ, ᱥᱟᱵ ᱠᱟᱜ ᱵᱮᱱ ᱡᱩᱫᱤ ᱢᱤᱫ ᱪᱟᱸᱫᱳ ᱜᱟᱱ ᱡᱩᱫᱤ ᱫᱮᱨᱤᱜᱼᱟ ᱛᱚᱵᱮ, ᱟᱹᱰᱤ ᱜᱟᱱ ᱢᱟᱱᱮ ᱚᱱᱟ ᱫᱚᱛ ᱫᱮᱨᱤ ᱩᱛᱟᱹᱨᱚᱜᱼᱟ ᱛᱚ, ᱟᱹᱞᱤᱧᱟᱜ ᱢᱮᱱ ᱛᱮᱫ ᱱᱤᱭᱟᱹ ᱪᱟᱸᱫᱳ ᱯᱚᱱᱨᱚ ᱫᱤᱱ ᱠᱷᱟᱱ ᱜᱮ ᱵᱷᱤᱛᱨᱤ ᱛᱮ, ᱟᱨ ᱨᱚᱦᱚᱭ ᱯᱩᱨᱟᱹᱣ ᱫᱟᱲᱮᱭᱟᱜ ᱠᱷᱟᱡ ᱵᱚᱱ ᱟᱹᱰᱤ ᱵᱷᱟᱹᱜᱤᱭᱟᱜ ᱜᱮ ᱛᱟᱦᱮᱱᱟ᱾
ᱦᱮᱸ ᱦᱮᱸ,
ᱟᱨ ᱵᱟᱝᱠᱷᱟᱱ ᱚᱸᱰᱮ ᱫᱚ ᱛᱟᱦᱚᱞᱮ ᱦᱩᱭᱩᱜᱼᱟ᱾
ᱦᱮᱸ ᱢᱟ ᱞᱟᱹᱭ ᱵᱮᱱ ᱪᱮᱫ ᱵᱮᱱ ᱞᱟᱹᱭᱫᱟ᱾
ᱢᱮᱱᱮᱫ ᱠᱟᱱ ᱛᱟᱦᱮᱱᱟᱞᱤᱧ ᱟ, ᱢᱟᱱᱮ ᱯᱚᱱᱨᱚ ᱫᱤᱱ ᱜᱟᱱ ᱵᱷᱤᱛᱨᱤ ᱛᱮ ᱡᱩᱫᱤ ᱵᱟᱵᱚᱱ ᱨᱚᱦᱚᱭ ᱫᱟᱲᱮᱭᱟᱜ ᱠᱷᱟᱱ ᱫᱚ ᱟᱹᱰᱤ ᱜᱟᱱ ᱜᱮ ᱦᱟᱸᱜ ᱞᱮᱴ ᱦᱩᱭᱩᱜᱼᱟ᱾
ᱦᱮᱸ, ᱞᱟᱦᱟ ᱵᱟᱨ ᱦᱚᱸ ᱚᱱᱠᱟᱜᱮ ᱞᱮᱴ ᱠᱟᱛᱮ, ᱛᱮᱫ ᱨᱚᱦᱚᱭ ᱦᱩᱭ ᱞᱮᱱᱟ ᱞᱟᱦᱟ ᱵᱟᱨ ᱦᱚᱸ, ᱟᱫᱚ ᱛᱟᱦᱚᱞᱮ ᱱᱚᱣᱟ ᱵᱟᱨ ᱦᱚᱸ ᱡᱩᱫᱤ ᱚᱱᱠᱟᱭ ᱦᱟᱸᱜ᱾ ᱞᱟᱦᱟᱵᱟᱨ ᱫᱚ ᱟᱥᱚᱞᱮ ᱫᱟᱜ ᱵᱟᱭ ᱫᱟᱜ ᱠᱟᱫᱟ ᱱᱚᱱᱛᱮ ᱠᱚᱫᱚ ᱟᱫᱚ, ᱛᱟᱦᱚᱞᱮ ᱱᱚᱣᱟ ᱵᱟᱨᱦᱚ ᱡᱩᱫᱤ ᱚᱱᱠᱟᱭᱟ ᱛᱟᱦᱚᱞᱮ ᱠᱷᱟᱱ ᱫᱚ ᱦᱟᱸᱜ, ᱯᱷᱚᱥᱚᱞ ᱫᱚ ᱟᱪᱪᱷᱟ ᱡᱩᱛ ᱫᱚ ᱵᱟᱝ ᱦᱩᱭ ᱞᱟᱹᱜᱤᱫᱚᱜᱼᱟ᱾
ᱦᱚᱭ᱾ ᱚᱱᱮ ᱚᱠᱟ ᱠᱟᱱ ᱜᱮᱭᱟ᱾ ᱟᱨ, ᱢᱮᱱᱮᱫ ᱠᱟᱱ ᱛᱟᱦᱮᱱᱟ ᱞᱤᱧ ᱜᱚᱝᱠᱮ? ᱟᱵᱮᱱ ᱥᱮᱫ ᱛᱤᱨᱤᱥ ᱡᱩᱱ ᱠᱚᱫᱚ ᱦᱟᱸᱜ, ᱪᱮᱫ ᱞᱮᱠᱟ ᱯᱮ ᱢᱟᱱᱟᱣᱟ ᱯᱟᱨᱚᱢ ᱵᱟᱲᱟ ᱠᱮᱫ ᱛᱟᱵᱚᱱᱟ᱾
ᱟ, ᱛᱤᱨᱤᱥ ᱡᱩᱱ?
ᱦᱳᱭ᱾
ᱦᱮᱸ ᱢᱚᱴᱟᱢᱩᱴᱤ ᱵᱷᱟᱞᱤ ᱜᱮ ᱱᱚᱛᱮ ᱠᱚᱫᱚ, ᱢᱟᱱᱟᱣ ᱛᱟᱦᱮᱱ ᱜᱮᱭᱟ ᱠᱚ ᱛᱚ᱾
ᱟᱪᱪᱷᱟ᱾
ᱪᱮᱫᱠᱟᱧ ᱞᱟᱹᱭᱟᱢᱟ ᱚᱱᱠᱟ ᱯᱷᱟᱱᱥᱮᱱ ᱠᱚᱠᱚ ᱠᱚᱨᱟᱣ ᱛᱟᱦᱮᱱ ᱜᱮᱭᱟ᱾ ᱦᱩᱭᱩᱜ ᱛᱟᱦᱮᱱ ᱜᱮᱭᱟ ᱱᱚᱛᱮ ᱫᱚ ᱢᱳᱴᱟ ᱢᱩᱴᱤ ᱵᱷᱟᱞᱮ ᱜᱮ᱾ ᱵᱷᱷᱟᱞᱤ ᱵᱚᱞᱛᱮ ᱵᱷᱷᱟᱞᱤ ᱜᱮ ᱵᱚᱦᱩᱛ ᱵᱷᱟᱞᱤ ᱠᱚ ᱠᱚᱨᱟᱣᱟ᱾
ᱟᱨ ᱢᱮᱱᱮᱫ ᱛᱟᱦᱮᱱᱟ ᱞᱤᱧ ᱟᱭᱢᱟ, ᱦᱳᱭ ᱞᱟᱹᱭ ᱵᱮᱱ?
ᱟᱯᱮᱜᱮ ᱛᱟᱦᱚᱞᱮ ᱪᱮᱫ ᱠᱟ ᱯᱮ ᱠᱚᱨᱟᱣ ᱛᱟᱦᱮᱱ ᱜᱮᱭᱟ?
ᱦᱚᱭ ᱱᱚᱛᱮ ᱫᱚ ᱟᱹᱰᱤ, ᱢᱟᱱᱮ ᱱᱟᱯᱟᱭ ᱱᱟᱭ ᱱᱟᱯᱟᱭ ᱜᱮ ᱯᱟᱨᱚᱢ ᱵᱟᱲᱟᱭᱮᱱᱟ᱾ ᱡᱮᱞᱮᱠᱟ ᱠᱚ ᱢᱮᱱᱟ? ᱟᱹᱰᱤ ᱱᱟᱭ ᱱᱟᱯᱟᱭ, ᱟᱭᱢᱟ ᱡᱟᱭᱜᱟ ᱠᱷᱚᱱᱜᱮ ᱟᱭᱢᱟ ᱦᱚᱲ ᱠᱚ ᱦᱮᱡ ᱞᱮᱱᱟ ᱟᱭᱢᱟ ᱰᱤᱥᱴᱤᱠ ᱠᱷᱚᱱ ᱜᱮ᱾ ᱛᱚ ᱫᱩᱨᱩᱢ ᱫᱩᱨᱩᱢ ᱦᱚᱲ ᱠᱚ ᱡᱟᱣᱨᱟ ᱞᱮᱱᱟ᱾ ᱛᱚ ᱱᱮᱶᱛᱟ ᱠᱚᱦᱚᱸ ᱢᱟᱱᱮ, ᱱᱮᱛᱟ ᱠᱚᱦᱚᱸ ᱮᱱᱛᱮ ᱥᱮ ᱢᱚᱦᱟᱥᱚᱭ ᱠᱚᱦᱚᱸ ᱮᱱᱛᱮ ᱱᱮᱶᱛᱟ ᱵᱟᱲᱟ ᱟᱠᱟᱫ ᱠᱚ ᱛᱟᱦᱮᱱᱟ᱾
ᱦᱮᱸ ᱦᱮᱸ᱾ ᱚ ᱛᱟᱦᱚᱞᱮ ᱵᱷᱟᱹᱞᱤ ᱜᱮ, ᱠᱚ ᱢᱟᱱᱟᱣ ᱛᱟᱦᱮᱱ ᱜᱮᱭᱟ ᱵᱟᱝ ᱥᱮ?
ᱦᱳᱭ ᱟᱹᱰᱤ ᱱᱟᱯᱟᱭ ᱠᱚ ᱢᱟᱱᱟᱣ ᱵᱟᱲᱟ ᱠᱮᱫᱟ᱾
ᱦᱚᱸ,
ᱟᱨ ᱢᱮᱱᱮᱫ ᱠᱟᱱ ᱛᱟᱦᱮᱱᱟᱞᱤᱧ ᱱᱚᱛᱮ ᱢᱟ ᱮᱛᱮᱫ ᱟᱞᱮ ᱥᱮᱫ ᱢᱟ ᱫᱟᱜ ᱫᱟᱜ ᱵᱟᱲᱟ ᱠᱟᱛᱮᱫ ᱜᱮ ᱵᱟᱭ ᱫᱟᱜ ᱞᱮᱫᱟ᱾ ᱛᱚᱵᱮ ᱟᱯᱮ ᱤᱮᱫ ᱜᱮ ᱫᱟᱜ ᱠᱮᱫᱟ ᱩᱱᱦᱤᱞᱟᱹᱜ᱾
ᱦᱮᱸ ᱫᱟᱜ ᱠᱮᱜ ᱜᱮᱭᱟ ᱱᱚᱛᱮ ᱫᱚ᱾
ᱟᱪᱪᱷᱟᱻ
ᱢᱚᱴᱟᱜ ᱢᱚᱴᱟᱢᱩᱴᱤ ᱵᱷᱟᱞᱤ ᱜᱮ ᱫᱟᱜ ᱟᱠᱟᱫᱟ ᱱᱚᱛᱮ ᱫᱚᱼᱼ ᱫᱟᱜ ᱠᱮᱜ ᱜᱮᱭ ᱟᱫᱚ ᱠᱷᱮᱛ ᱠᱚᱦᱚᱸ ᱛᱚᱠᱷᱚᱱ ᱫᱚ ᱳᱭ ᱪᱮᱜᱠᱟ ᱞᱟᱹᱭᱟᱢᱟ ᱱᱟᱼᱼ ᱫᱟᱜ ᱵᱟᱭ ᱧᱟᱢ ᱞᱮᱫᱟ ᱥᱮ ᱞᱟᱦᱟᱛᱮ ᱟᱫᱚ ᱛᱟᱦᱚᱞᱮ ᱵᱟᱝ ᱨᱚᱦᱚᱲ, ᱨᱚᱦᱚᱲ ᱜᱮ ᱛᱟᱦᱮᱸ ᱠᱟᱱᱟ ᱟᱫᱚ ᱛᱟᱦᱚᱞᱮ ᱚᱨ ᱪᱟᱵᱟ ᱠᱮᱜ ᱜᱮᱭᱟ ᱡᱚᱛᱚᱼᱼ ᱛᱚ ᱠᱮᱠᱟ ᱜᱮ᱾
ᱟᱪᱪᱷᱟ ᱟᱪᱪᱷᱟ ᱟᱪᱪᱷᱟ ᱴᱷᱤᱠ᱾
ᱟᱻᱨ ᱛᱚᱵᱮ, ᱢᱟ ᱮᱢᱟᱱ ᱛᱮᱭᱟᱜ ᱠᱚ ᱥᱚᱢᱟᱡ ᱠᱚᱨᱮᱱᱟᱜ ᱵᱤᱥᱚᱭ ᱛᱮᱜᱮᱻᱼᱼ ᱮᱦᱚᱵ ᱛᱟᱞᱟᱝ ᱢᱮ ᱞᱟᱝ ᱨᱚᱯᱼᱼ
ᱦᱮᱸᱼᱼ ᱞᱟᱹᱭ ᱮᱫᱟᱞᱤᱧ ᱟᱵᱮᱱ ᱫᱚᱵᱮᱱ ᱵᱟᱯᱞᱟ ᱜᱮᱭᱟ ᱥᱮ ᱵᱟᱝ?
ᱦᱚᱭ ᱜᱚᱢᱠᱮ ᱟᱹᱞᱤᱧ ᱫᱚ ᱦᱟᱸᱜ ᱢᱟᱱᱮ ᱰᱟᱹᱝᱣᱟᱹ ᱚᱵᱚᱥᱛᱷᱟ ᱨᱮᱜᱮ ᱢᱮᱱᱟᱜ ᱞᱤᱧᱟᱹ, ᱟᱹᱣᱨᱤᱞᱤᱧ ᱵᱟᱯᱞᱟᱜᱼᱟ ᱾
ᱚ ᱚᱱᱮ ᱵᱟᱹᱦᱩ ᱠᱚᱫᱚ ᱟᱹᱣᱨᱤ ᱵᱮᱱ ᱧᱟᱢ ᱠᱚᱣᱟ ᱥᱮ ᱪᱮᱫ?
ᱟᱹᱣᱨᱤ ᱞᱤᱧ ᱧᱟᱢ ᱠᱚᱣᱟ, ᱟᱵᱮᱱ ᱵᱮᱱ ᱧᱟᱢ ᱠᱮᱜ ᱠᱚᱣᱟ ᱥᱮ ᱪᱮᱜ?
ᱵᱟᱝᱼᱟ ᱵᱟᱝ ᱟᱹᱞᱤᱧ ᱦᱚᱸ ᱮᱠᱷᱚᱱ ᱫᱚ ᱟᱹᱣᱨᱤ ᱾
ᱢᱟ ᱴᱷᱤᱠ ᱜᱮᱭᱟ ᱚᱱᱮ ᱠᱚ ᱢᱮᱱᱟ, ᱟᱵᱩ ᱟᱭᱢᱟ ᱥᱟᱱᱛᱟᱲ ᱵᱚᱭᱦᱟ ᱜᱮ ᱦᱟᱸᱜ ᱢᱮᱱᱟᱜ ᱠᱚᱣᱟ ᱡᱮ ᱞᱟᱦᱟᱼᱞᱟᱦᱟ ᱠᱚ ᱧᱟᱢᱮᱜ ᱠᱚᱣᱟ ᱾ ᱛᱚ ᱡᱟᱭᱦᱩᱠ ᱟᱹᱞᱤᱧ ᱫᱚ ᱱᱤᱭᱟᱹ ᱜᱮᱞᱤᱧ ᱢᱮᱱᱟᱼᱼ ᱟᱹᱰᱤ ᱞᱟᱦᱟ ᱩᱛᱟᱹᱨ ᱨᱮᱫᱚ ᱦᱟᱸᱜ ᱵᱟᱵᱚᱱ ᱧᱟᱢ ᱠᱚᱣᱟ ᱾ ᱥᱚᱢᱚᱭ ᱠᱚ ᱦᱩᱭ ᱵᱟᱲᱟ ᱠᱟᱛᱮ ᱡᱟᱛᱮ ᱡᱮᱢᱚᱱ ᱵᱚᱱ ᱧᱟᱢ ᱠᱩ ᱟᱨ ᱪᱮᱫᱟᱜ ᱥᱮ ᱟᱹᱰᱤ ᱞᱟᱦᱟ ᱨᱮᱵᱚᱱ ᱧᱟᱢᱮᱜ ᱠᱷᱟᱱ ᱠᱷᱟᱡ ᱦᱚᱭᱛᱚ ᱥᱚᱢᱟᱡᱽ ᱨᱮ ᱞᱟᱹᱜᱤᱜ ᱦᱚᱸ ᱟᱭᱢᱟ ᱜᱮ ᱦᱟᱸᱜ ᱵᱟᱵᱚᱱ ᱪᱮᱠᱟ ᱫᱟᱲᱮᱭᱟᱜ ᱠᱟᱱᱟ ᱯᱟᱥᱮᱜ ᱟᱨ ᱚᱱᱮ ᱠᱚ ᱢᱮᱱᱟ ᱱᱤᱡᱮᱨ ᱚᱠᱟᱴᱟᱜ ᱩᱯᱚᱡᱚᱜᱤᱛᱟ ᱦᱩᱭᱩᱜ ᱫᱷᱟᱹᱨᱤᱡ ᱥᱮ ᱦᱩᱭ ᱠᱟᱛᱮᱜ ᱜᱮ ᱡᱩᱫᱤ ᱦᱟᱸᱜ ᱧᱟᱢ ᱠᱚ ᱠᱷᱟᱡ ᱫᱚ ᱟᱹᱰᱤ ᱵᱷᱟᱹᱜᱤᱭᱟᱜ ᱛᱟᱦᱮᱸᱱᱟ ᱾ ᱥᱮ ᱥᱚᱢᱟᱡᱽ ᱨᱮ ᱞᱟᱹᱜᱤᱫ ᱛᱮᱦᱚᱸ
ᱦᱩᱸ
ᱦᱮᱸ ᱛᱚ ᱢᱟ ᱜᱚᱝᱠᱮ ᱛᱟᱦᱞᱮ ᱫᱚᱦᱚᱭᱮᱫ ᱛᱟᱞᱟᱝ ᱤᱧ ᱠᱟᱹᱴᱤᱡ ᱱᱟᱥᱮᱱᱟᱜ ᱠᱚ ᱯᱷᱚᱱ ᱫᱟ ᱚᱲᱟᱜ ᱠᱷᱚᱱᱟᱜ ᱠᱷ ᱾
ᱦᱚᱭ ᱛᱷᱚᱲᱟ ᱜᱟᱱ ᱥᱚᱢᱚᱭ ᱢᱮᱱᱟᱜ ᱛᱟᱞᱟᱝᱼᱟ, ᱛᱚᱵᱮ ᱞᱟᱝ ᱨᱚᱯᱚᱲ ᱞᱮᱜᱮ᱾ ᱢᱮᱱᱮᱜ ᱠᱟᱱ ᱛᱟᱦᱮᱸᱱᱟᱞᱤᱧ ᱟᱵᱤᱱᱻ ᱱᱟᱜ ᱵᱚᱨᱛᱚᱢᱟᱱ ᱚᱞ ᱯᱟᱲᱦᱟᱣ ᱫᱚᱻ ᱛᱤᱱᱟᱹ ᱜᱟᱱ ᱠᱚ ᱦᱩᱭ ᱵᱟᱲᱟᱣ ᱠᱟᱱᱟ ᱜᱚᱝᱠᱮ?
ᱟᱹᱞᱤᱧ ᱫᱚ ᱱᱚᱜᱼᱚᱭ ᱠᱚᱞᱮᱡᱽ ᱞᱤᱧ ᱪᱟᱞᱟᱜ ᱠᱟᱱᱟ, ᱱᱚᱜᱼᱚᱭ ᱜᱮ ᱯᱷᱟᱥᱴ ᱮᱭᱟᱨ᱾
ᱟᱨ ᱛᱟᱦᱚᱞᱮ ᱛᱚ ᱟᱵᱮᱱ ᱜᱮ ᱛᱤᱱᱟᱹᱜ ᱜᱟᱱ ᱛᱟᱦᱞᱮ?
ᱮᱠᱫᱚᱢ ᱜᱮ ᱜᱚᱝᱠᱮ ᱾ ᱟᱹᱞᱤᱧ ᱫᱚ ᱠᱚᱞᱮᱡᱽ ᱠᱚᱫᱚᱞᱤᱧ ᱯᱟᱨᱚᱢ ᱵᱟᱲᱟ ᱠᱮᱫᱟ᱾ ᱱᱤᱛᱚᱜ ᱫᱚ ᱮᱴᱟᱜ ᱠᱟᱹᱢᱤ ᱨᱮᱞᱤᱧ ᱞᱟᱲᱟᱣ ᱠᱟᱱᱟ᱾
ᱟᱪ-ᱪᱷᱟ ᱡᱟᱦᱟᱸᱱᱟᱜ ᱰᱤᱜᱽᱨᱤ ᱢᱤᱜᱽᱨᱤ ᱵᱮᱱ ᱠᱚᱨᱟᱣ ᱮᱫᱟ ᱥᱮ ᱪᱮᱜ?
ᱰᱤᱜᱨᱤᱞᱤᱧ ᱠᱚᱨᱟᱣ ᱮᱫᱟ ᱾